ᱦᱮᱞᱳ ᱦᱮᱸ ᱦᱮᱞᱳ ᱟᱸᱡᱚᱢ ᱫᱟᱵᱤᱱ ᱟᱞᱤᱧᱟᱜ ᱨᱚᱲ ᱠᱞᱤᱭᱟᱨ?
ᱦᱮᱸ ᱟᱸᱡᱚᱢ ᱫᱟᱞᱤᱧ ᱟᱹᱵᱤᱱ ᱵᱤᱱ ᱟᱸᱡᱚᱢ ᱫᱟ?
ᱦᱮᱸ ᱟᱸᱡᱚᱢ ᱫᱟᱞᱤᱧ ᱪᱮᱫ-ᱪᱮᱫ ᱠᱚᱵᱤᱱ ᱪᱤᱠᱟᱹ ᱭᱮᱜ-ᱟ?
ᱪᱮᱫ ᱠᱚᱦᱚᱸ ᱵᱟᱝᱜᱮ ᱱᱚᱜᱼᱚᱭ ᱢᱮᱱᱟᱜ ᱞᱤᱧ ᱜᱮᱭᱟ, ᱟᱹᱵᱤᱱ ᱜᱮ ᱞᱟᱹᱭᱵᱤᱱ ᱪᱮᱫ ᱠᱚᱵᱤᱱ ᱪᱤᱠᱟᱹᱭᱫᱟ?
ᱟᱞᱤᱧ ᱪᱮᱫ ᱦᱚᱸ ᱵᱟᱝ ᱱᱚᱜ ᱚᱭ ᱫᱩᱲᱩᱵ ᱵᱟᱲᱟ ᱦᱩᱭ ᱠᱟᱱᱟ ᱚᱞ ᱵᱟᱲᱟ ᱠᱚ ᱫᱩᱲᱩᱵ ᱵᱟᱲᱟ ᱦᱩᱭ ᱠᱟᱱᱟ᱾
ᱚ ᱯᱟᱲᱦᱟᱜ ᱠᱟᱱᱟᱵᱤᱱ ᱪᱮ?
ᱦᱮᱸ ᱦᱮᱸ᱾
ᱚᱱᱟ ᱠᱷᱟᱡ ᱜᱮ ᱟᱹᱰᱤ ᱱᱟᱯᱟᱭ᱾
ᱩᱸᱻ ᱦᱮᱸ ᱦᱮᱸ ᱱᱟᱯᱟᱭ ᱵᱟᱲᱟ, ᱟᱹᱵᱤᱱ ᱜᱮ
ᱦᱚᱸ ᱟᱹᱞᱤᱧ ᱦᱚᱸ ᱱᱟᱯᱟᱭ ᱵᱟᱲᱟ ᱜᱮ ᱚᱲᱟᱜ ᱠᱚᱨᱮ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱟᱨ ᱟᱹᱵᱤᱱ ᱛᱟᱦᱮᱞᱮ ᱟᱹᱵᱤᱱᱟᱜ ᱚᱲᱟᱜ ᱠᱚᱨᱮ ᱦᱚᱸ ᱱᱟᱯᱟᱭ ᱵᱟᱲᱟ ᱜᱮᱭᱟ ᱠᱚ
ᱦᱮᱸ ᱦᱮᱸ ᱱᱟᱯᱟᱭ ᱵᱟᱲᱟ ᱜᱮ
ᱚ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ
ᱦᱮᱸ ᱦᱮᱸ ᱛᱟᱦᱚᱞᱮ ᱚᱱᱛᱮ ᱫᱚ ᱪᱮᱫ ᱞᱮᱠᱟ ᱤᱭᱟᱹ ᱠᱚ ᱯᱚᱨᱤᱥᱛᱤᱛᱤ ᱱᱚᱣᱟ ᱫᱟᱜ ᱠᱚᱨᱮᱱᱟᱜ
ᱚᱱᱟ ᱫᱟᱜ ᱠᱚᱨᱮᱱᱟᱜ ᱱᱚᱛᱮ ᱫᱚ ᱫᱤᱭᱮᱯᱚᱨᱮ ᱱᱤᱛᱚᱜ ᱫᱚ ᱛᱮᱦᱤᱧ ᱩᱱᱟᱹᱜ ᱵᱟᱭ ᱫᱟᱜ ᱠᱮᱫᱟ ᱛᱮᱦᱤᱧ ᱫᱚ ᱯᱷᱟᱸᱠᱟ ᱟᱠᱟᱜ ᱜᱮᱭᱟᱭ ᱮᱱᱟᱝ ᱫᱚ ᱫᱚᱢᱮ ᱜᱮ ᱜᱚᱨᱚᱢ ᱠᱟᱱ ᱛᱟᱦᱮᱱᱟ ᱱᱤᱛᱚᱜ ᱫᱚ ᱦᱮᱸ ᱴᱷᱤᱠ ᱵᱟᱝ ᱜᱚᱨᱚᱢ ᱠᱟᱱᱟ ᱵᱷᱟᱜ ᱜᱮ ᱵᱩᱡᱷᱟᱹᱜ ᱠᱟᱱᱟ ᱵᱟᱝ ᱫᱟᱜ ᱞᱮᱠᱟ ᱜᱮ ᱵᱩᱡᱷᱟᱹᱜ ᱠᱟᱱᱟ ᱫᱟᱜ ᱫᱚ ᱵᱟᱝ ᱦᱤᱡᱩᱜᱼᱟ᱾ ᱦᱚᱞᱟ ᱫᱷᱟᱹᱵᱤᱡ ᱫᱚ ᱫᱚᱢᱮ ᱜᱮ ᱫᱟᱜ ᱠᱮᱫᱟᱭ ᱞᱟᱦᱟ, ᱦᱚᱞᱟ ᱫᱷᱟᱹᱵᱤᱡ ᱫᱚ᱾ ᱢᱤᱫ ᱞᱮᱛᱟᱲ ᱜᱮ ᱫᱟᱜ ᱟᱹᱜᱩ ᱠᱮᱫᱟᱭ, ᱛᱮᱦᱮᱧ ᱛᱮᱜ ᱯᱷᱟᱸᱠᱟ ᱠᱟᱫᱟᱭ ᱠᱟᱹᱴᱤᱡ᱾ ᱟᱯᱮ ᱥᱮᱫ ᱫᱚ ᱚᱠᱟ ᱞᱮᱠᱟ?
ᱟᱞᱮᱥᱮᱱ ᱫᱚ ᱦᱚᱞᱟ ᱫᱚ ᱵᱟᱭ ᱫᱟᱜ ᱠᱟᱜᱼᱟ ᱚᱱᱟ ᱞᱟᱦᱟ ᱫᱤᱱ ᱫᱚᱢᱮ ᱫᱟᱜ ᱠᱮᱜ ᱟᱭ ᱚᱱᱠᱟ ᱵᱟᱨᱚᱴᱟ ᱮᱠᱴᱟ ᱦᱟᱹᱵᱤᱡ ᱟᱹᱭᱩᱵ ᱵᱮᱲᱟ ᱦᱟᱹᱵᱤ ᱟᱹᱭᱩᱵ ᱵᱮᱲᱟ ᱵᱟᱨᱚᱴᱟ ᱮᱠᱴᱟ ᱦᱟᱹᱵᱤᱡ ᱫᱟᱜ ᱠᱮᱜᱼᱟᱭ, ᱦᱚᱞᱟ ᱟᱨ ᱛᱮᱦᱮᱧ ᱫᱚ ᱠᱟᱹᱴᱤᱡ ᱯᱷᱟᱠᱟ ᱜᱮ
ᱡᱚᱨ ᱡᱚᱨ ᱜᱮ ᱫᱟᱜ ᱠᱮᱜ ᱟᱭ
ᱦᱮᱸ ᱟᱹᱰᱤ ᱡᱩᱨ ᱫᱟᱜ ᱞᱮᱜᱟᱭ
ᱚ ᱛᱟᱦᱚᱞᱮ ᱛᱟᱨᱢᱟᱱᱮ ᱟᱯᱮ ᱥᱮᱫ ᱨᱚᱦᱚᱭ ᱠᱚᱫᱚ ᱯᱮ ᱮᱦᱚᱵ ᱠᱟᱫᱟ ᱛᱚ
ᱦᱮᱸ ᱮᱦᱚᱵ ᱠᱟᱜᱼᱟ ᱠᱚ ᱠᱤᱪᱷᱩ ᱢᱤᱫᱴᱟᱝ ᱵᱟᱨᱭᱟ ᱵᱟᱹᱫ ᱫᱚ ᱨᱚᱦᱚᱭ ᱠᱚ ᱯᱩᱨᱟᱹᱣ ᱠᱟᱜᱼᱟ ᱟᱨ ᱠᱤᱪᱷᱩ ᱫᱚ ᱟᱹᱣᱨᱤᱭᱟ ᱦᱟᱸᱜ
ᱚ ᱱᱟᱯᱟᱭ ᱜᱮ ᱨᱚᱦᱚᱭ ᱠᱚ ᱮᱦᱚᱵ ᱠᱟᱫᱟ ᱱᱚᱜ ᱚᱭ ᱛᱚ ᱟᱥᱟᱲ ᱵᱚᱸᱜᱟ ᱦᱚᱸ ᱪᱟᱵᱟᱜ ᱠᱟᱱᱟ
ᱦᱩᱸ ᱦᱩᱸ
ᱛᱟᱦᱚᱞᱮ ᱠᱷᱮᱛ ᱵᱟᱹᱫ ᱠᱚᱫᱚ ᱟᱯᱮᱥᱮᱫ ᱫᱚ ᱫᱚᱢᱮ ᱡᱟᱹᱱᱤᱡ ᱠᱷᱟᱱ ᱢᱮᱱᱟᱜᱼᱟ
ᱵᱟᱝ ᱵᱟᱝ ᱚᱱᱠᱟ ᱫᱚ ᱵᱟᱹᱱᱩᱜᱼᱟ ᱢᱟᱱᱮ ᱩᱱᱟᱹᱜ ᱚᱱᱠᱟ ᱫᱚ ᱵᱟᱹᱱᱩᱜᱼᱟ ᱠᱚᱢ ᱠᱚᱢ ᱢᱮᱱᱟᱜᱼᱟ ᱟᱞᱮ ᱥᱮᱱ ᱫᱚ ᱵᱤᱥᱤ ᱫᱚ ᱞᱮ ᱡᱟᱦᱟᱸ ᱱᱟᱢᱟᱞ ᱫᱤᱥᱚᱢ ᱞᱮᱠᱟ ᱚᱱᱠᱟ ᱫᱚ ᱵᱟᱹᱱᱩᱜᱼᱟ ᱢᱮᱱᱟᱜ ᱛᱟᱠᱚᱣᱟ ᱠᱚᱢ ᱠᱚᱢ
ᱟᱯᱮ ᱫᱚ ᱛᱟᱦᱮᱞᱮ ᱚᱠᱟ ᱫᱤᱥᱚᱢ ᱠᱟᱱᱟ ᱯᱮ
ᱟᱞᱮ ᱫᱚ ᱡᱷᱟᱲᱜᱨᱟᱢ ᱰᱤᱥᱴᱤᱠ
ᱚ ᱟᱞᱮ ᱢᱟ ᱵᱟᱠᱚᱲᱟ ᱰᱤᱥᱴᱤᱠ
ᱟᱪ ᱪᱷᱟ ᱟᱪ ᱪᱷᱟ ᱛᱟᱦᱮᱞᱮ ᱱᱤᱛᱚᱜ ᱫᱚ ᱚᱞ ᱵᱟᱲᱟ ᱠᱚ ᱢᱟᱱᱮ ᱛᱤᱱᱟᱹᱜ ᱥᱟᱺᱜᱤᱧ ᱥᱮ ᱪᱟᱵᱟ ᱠᱟᱜᱼᱟ ᱵᱤᱱ
ᱟᱹᱣᱨᱤ ᱟᱹᱣᱨᱤ ᱤᱧ ᱫᱚ ᱞᱟᱹᱭ ᱜᱟᱱᱚᱜᱼᱟ ᱟᱹᱰᱤ ᱜᱮ ᱦᱩᱰᱤᱧ ᱜᱤᱭᱟᱹᱧ ᱟᱢ ᱠᱷᱚᱱᱟᱜ ᱫᱚ ᱟᱢᱫᱚ ᱛᱤᱱᱟᱹᱜ ᱚᱠᱟᱨᱮᱢ ᱪᱮᱫᱠᱟ ᱢᱟᱱᱮ ᱛᱤᱱᱟᱹᱜ ᱠᱤᱞᱟᱥ ᱨᱮᱢ ᱚᱞᱚᱜ ᱠᱟᱱᱟ ᱥᱮ
ᱤᱧ ᱫᱚ ᱠᱟᱛᱷᱟ ᱦᱩᱭᱩᱜ ᱠᱟᱱᱟ ᱤᱧ ᱫᱚ ᱠᱚᱢᱯᱤᱞᱤᱴ ᱠᱟᱜ ᱟᱹᱧ ᱟᱫᱚ ᱱᱤᱛᱚᱜ ᱫᱚ ᱪᱟᱹᱠᱨᱤ ᱠᱚ ᱞᱟᱹᱜᱤᱫ ᱯᱟᱲᱦᱟᱣ ᱵᱟᱲᱟ ᱦᱩᱭᱩᱜ ᱠᱟᱱ ᱜᱮᱭᱟ
ᱚ ᱟᱹᱰᱤ ᱱᱟᱯᱟᱭ ᱚᱱᱟ ᱞᱟᱹᱜᱤᱫ ᱜᱮ ᱛᱚ ᱡᱚᱛᱚ ᱦᱚᱲ ᱠᱚ ᱯᱟᱲᱦᱟᱜ ᱠᱟᱱᱟ
ᱦᱩᱸ
ᱚᱱᱟ ᱞᱟᱹᱜᱤᱫ ᱜᱮ ᱠᱚ ᱯᱟᱲᱦᱟᱜ ᱠᱟᱱᱟ ᱡᱚᱛᱚ ᱦᱚᱲ ᱜᱮ ᱟᱞᱮ ᱠᱚ ᱚᱱᱟ ᱞᱟᱹᱜᱤᱫ ᱜᱮᱛᱚᱞᱮ ᱯᱟᱲᱦᱟᱜ ᱠᱟᱱᱟ ᱡᱚᱛᱚ ᱦᱚᱲ ᱜᱮᱛᱚ ᱵᱚᱱ ᱠᱚᱭᱚᱜ ᱟᱠᱟᱫᱟ ᱪᱟᱹᱠᱨᱤ ᱜᱮ
ᱪᱟᱹᱠᱨᱤ ᱠᱚ ᱫᱚᱨᱠᱟᱨ ᱠᱟᱱᱟ ᱱᱤᱭᱟᱹ ᱥᱚᱢᱚᱭ ᱨᱮᱫᱚ ᱱᱚᱣᱟ ᱡᱮᱱᱟᱨᱮᱥᱚᱱ ᱨᱮᱫᱚ ᱦᱩᱸ ᱟᱨ ᱟᱢ ᱦᱩᱸ ᱛᱟᱞᱦᱮ ᱟᱵᱤᱱ ᱫᱚ ᱠᱚᱢᱯᱤᱞᱤᱴ ᱟᱠᱟᱜ ᱵᱤᱱ ᱥᱮ ᱟᱹᱣᱨᱤᱭᱟ
ᱟᱣᱨᱤ ᱱᱚᱸᱰᱮ ᱦᱚᱸ ᱰᱤᱮᱞᱮᱰ ᱤᱧ ᱠᱚᱨᱟᱣ ᱮᱫᱼᱟ ᱱᱤᱭᱟᱹ ᱜᱮ ᱩᱸ ᱦᱚᱸ ᱨᱟᱢᱜᱚᱲ ᱥᱟᱱᱛᱟᱞᱤ ᱢᱤᱰᱤᱭᱟᱢ ᱰᱤᱮᱞᱮᱰ ᱠᱚᱞᱮᱡᱽ ᱟᱸᱡᱚᱢ ᱟᱠᱟᱫ ᱜᱮᱭᱟᱢ ᱡᱟᱹᱱᱤᱡ ᱠᱷᱟᱱ, ᱵᱟᱝ ᱦᱮᱸ ᱡᱮᱦᱮᱛᱩ ᱡᱷᱟᱲᱜᱟᱢ ᱨᱮ ᱱᱤᱥᱪᱳᱭᱮᱢ ᱟᱸᱡᱚᱢ ᱠᱟᱜ ᱜᱮᱭᱟ᱾
ᱦᱩᱸᱻᱦᱩᱸ
ᱛᱟᱦᱞᱮ ᱚᱸᱰᱮ ᱜᱮ ᱢᱮᱱᱟᱜ ᱟᱠᱟᱫᱟ ᱱᱤᱛᱳᱜ ᱫᱚ, ᱦᱮᱸ
ᱚᱸᱰᱮ ᱢᱟᱹᱧ ᱟᱸᱡᱚᱢ ᱟᱠᱟᱫ-ᱟ ᱪᱮᱛᱟ ᱦᱳᱥᱴᱮᱞ ᱠᱚ ᱢᱮᱱᱟᱜᱼᱟ ᱰᱤᱮᱞᱮᱰ ᱨᱮᱱᱟᱜ?
ᱦᱮᱸ ᱱᱚᱜ-ᱚᱭ ᱦᱳᱥᱴᱮᱞ ᱨᱮ ᱜᱮ ᱢᱤᱱᱟᱹᱧᱟ᱾
ᱟᱪᱪᱷᱟ᱾
ᱦᱮᱸ
ᱦᱮᱸ ᱱᱚᱸᱰᱮ ᱡᱷᱟᱲᱜᱨᱟᱢ ᱨᱮ ᱢᱮᱱᱟᱜ ᱛᱚ ᱢᱤᱫᱴᱮᱱ ᱟᱫᱚ ᱠᱚᱲᱟ ᱠᱚ ᱠᱚ ᱞᱟᱹᱭ ᱵᱟᱲᱟᱭᱟ ᱚᱸᱰᱮ ᱢᱮᱱᱟᱜᱼᱟ᱾
ᱡᱷᱟᱲᱜᱟᱨᱟᱢ ᱨᱮᱱᱟᱜ ᱜᱮ ᱥᱮᱠᱮᱱ ᱠᱮᱢᱯᱟᱥ ᱠᱟᱱᱟ ᱱᱚᱣᱟ ᱫᱚ
ᱦᱮᱸ ᱟᱫᱚ ᱱᱚᱸᱰᱮ ᱢᱟᱱᱮ ᱢᱤᱫᱴᱥᱱ ᱜᱟᱛᱮ ᱠᱚᱲᱟ ᱜᱮ ᱞᱟᱹᱭᱮᱫ ᱛᱟᱦᱮᱸᱫ-ᱮ ᱞᱟᱹᱭᱮᱫ ᱛᱟᱦᱮᱸᱫ ᱠᱚ ᱡᱮ ᱡᱟᱦᱟᱸᱭ ᱡᱩᱫᱤ ᱰᱤ ᱴᱮᱞᱮᱰ ᱨᱮᱱᱟᱜ ᱢᱟᱱᱮ ᱥᱤᱠᱩᱨᱤᱴᱤ ᱜᱟᱰ ᱞᱮᱠᱟ ᱡᱟᱦᱟᱸᱭ ᱠᱟᱹᱢᱤ ᱠᱷᱟᱱ ᱯᱮ ᱦᱚᱥᱴᱮᱞ ᱥᱩᱯᱟᱨ ᱞᱮᱠᱟ ᱦᱮᱸ ᱟᱫᱚ
ᱨᱮᱱᱟᱜ
ᱦᱚᱭ ᱦᱚᱭ
ᱚ
ᱟᱫᱚ ᱠᱚᱲᱟ ᱠᱚ ᱯᱷᱚᱨᱚᱢ ᱤᱭᱟᱹ ᱠᱚ ᱯᱷᱨᱚᱢ ᱠᱚ ᱮᱯᱞᱟᱭ ᱪᱟᱞᱟᱣ ᱵᱟᱲᱟ ᱞᱮᱱᱟ ᱠᱚ ᱢᱟᱱᱮ ᱥᱟᱱᱛᱟᱲ ᱜᱮᱛᱚ ᱠᱚ ᱤᱭᱟᱹ ᱞᱮᱫ ᱠᱚᱣᱟ᱾ ᱡᱮ ᱥᱩᱫᱩ ᱥᱟᱱᱛᱟᱲᱤ ᱠᱚ ᱚᱸᱰᱮ ᱫᱚ ᱮᱸ ᱥᱟᱱᱛᱟᱲ ᱜᱮ ᱥᱩᱫᱷᱩ ᱯᱷᱨᱚᱢ ᱠᱚ ᱮᱯᱞᱟᱭ ᱫᱟᱲᱮᱭᱟᱜᱼᱟ᱾
ᱟᱞᱮ ᱱᱚᱰᱮ ᱦᱚᱸ, ᱟᱞᱮ ᱱᱚᱰᱮ ᱦᱚᱸ ᱢᱮᱱᱟᱭᱟ ᱢᱤᱫᱴᱟᱝ ᱚᱝᱠᱟ᱾
ᱦᱩᱸ
ᱚᱸᱰᱮᱱᱟᱜ ᱜᱮ ᱥᱮᱠᱮᱱᱰ ᱠᱮᱢᱯᱟᱥ ᱜᱮᱛᱚ ᱠᱟᱱᱟ ᱚᱸᱰᱮ ᱜᱮᱛᱚ ᱟᱞᱮ ᱫᱚᱞᱮ ᱵᱷᱚᱨᱛᱤᱜᱼᱟ, ᱡᱷᱟᱲᱜᱨᱟᱢ
ᱟᱪᱪᱷᱟ᱾ ᱚᱸᱛᱟᱦᱞᱮ ᱮᱸᱻ ᱥᱟᱱᱛᱟᱲ ᱟᱹ ᱥᱟᱱᱛᱟᱲ ᱛᱮ ᱟᱹᱵᱤᱱ ᱢᱟᱱᱮ ᱛᱚᱵᱮ ᱵᱮ ᱯᱷᱮᱰᱟᱛ ᱠᱷᱚᱱ ᱜᱮ ᱥᱟᱱᱛᱟᱲ ᱛᱮᱵᱤᱱ ᱯᱟᱲᱦᱟᱣ ᱠᱟᱱᱟ?
ᱠᱷᱚᱱᱜᱮ ᱚᱣᱟᱱ ᱠᱷᱚᱱ ᱜᱮ ᱟᱵᱚ ᱟᱵᱚᱣᱟᱜ ᱡᱟᱱᱟᱢ ᱯᱟᱹᱨᱥᱤ ᱛᱮᱜᱮ᱾
ᱟᱪᱪᱷᱟ, ᱦᱮᱸ ᱟᱹᱞᱤᱧ ᱫᱚ ᱢᱟᱱᱮ ᱵᱟᱹᱞᱤᱧ ᱵᱟᱲᱟᱭᱟ ᱥᱟᱱᱛᱟᱲ ᱤᱭᱟᱹ ᱫᱚ ᱠᱷᱩᱵ ᱠᱚᱢ ᱞᱤᱧ ᱵᱟᱲᱟᱭᱟ᱾ ᱟᱹᱻ ᱯᱟᱲᱦᱟᱣ ᱠᱚᱫᱚ ᱠᱷᱩᱵ ᱠᱚᱢ ᱞᱤᱧ ᱫᱟᱲᱮᱭᱟᱜ ᱜᱮᱭᱟ ᱡᱮᱢᱚᱱ ᱵᱟᱱᱟᱱ ᱵᱟᱱᱟᱱ ᱛᱮ ᱯᱟᱲᱦᱟᱣ
ᱦᱳᱭ ᱡᱟᱱᱟᱢ ᱢᱟᱲᱟᱝ ᱫᱚᱢᱮ ᱫᱚ ᱵᱟᱝ ᱠᱚᱴᱷᱤᱱᱟ ᱟᱹᱰᱤ ᱜᱮ ᱥᱚᱦᱚᱡᱟ ᱵᱷᱮᱜᱟᱨᱚᱜᱼᱟ ᱱᱚᱜ-ᱚᱭ ᱡᱟᱦᱟᱸ ᱨᱚᱲ ᱠᱟᱱᱟᱹᱧ
ᱦᱮᱸ ᱦᱮᱸ ᱥᱚᱦᱚᱡᱽ ᱫᱚ ᱠᱟᱛᱷᱟ ᱦᱩᱭᱩᱜ ᱠᱟᱱᱟ ᱡᱟᱱᱟᱢ ᱟᱲᱟᱝ ᱫᱚ ᱥᱚᱦᱚᱡᱽ ᱜᱮᱭᱟ ᱯᱟᱲᱦᱟᱣ ᱛᱮᱦᱚᱸ ᱥᱚᱦᱚᱡᱽ ᱜᱮ ᱵᱩᱡᱷᱟᱹᱜᱼᱟ᱾ ᱟᱨ ᱟᱹᱰᱤ ᱞᱚᱜᱚᱱ ᱵᱚᱦᱚᱜ ᱨᱮ ᱵᱚᱞᱚᱱᱟ, ᱟᱨ ᱠᱟᱛᱷᱟ ᱦᱩᱭᱩᱜ ᱠᱟᱱᱟ ᱟᱫᱚ ᱯᱩᱭᱞᱩ ᱠᱷᱚᱱᱟᱜ ᱵᱟᱢ ᱥᱮᱬᱟ ᱞᱮᱠᱷᱟᱡ ᱥᱮ ᱱᱤᱛᱚᱜ ᱥᱮᱬᱟ ᱫᱚ ᱟᱹᱰᱤ ᱦᱟᱨᱠᱮᱛ ᱵᱩᱡᱷᱟᱹᱜᱼᱟ᱾
ᱦᱟᱨᱠᱮᱛ ᱟᱨ ᱟᱸᱴ ᱜᱮ ᱵᱩᱡᱷᱟᱹᱜᱼᱟ ᱱᱤᱛᱚᱜ ᱫᱚ ᱟᱯᱮ ᱠᱚᱣᱟᱜ ᱫᱚ ᱢᱟᱱᱮ ᱡᱟᱦᱟᱸᱭ ᱠᱚᱫᱚ ᱮᱠᱟᱞ ᱢᱟᱱᱮ ᱟᱞᱚᱢ ᱟᱫᱚ ᱫᱤᱭᱮ ᱯᱨᱨᱟᱭ ᱥᱮᱬᱟ ᱢᱚᱱᱮ ᱞᱮᱠᱷᱟᱱ ᱫᱚ ᱥᱮᱬᱟ ᱜᱚᱫᱚᱜ-ᱟᱹᱰᱤ ᱜᱮ ᱥᱚᱞᱦᱮ ᱜᱮᱭᱟ᱾
ᱦᱮᱸ ᱦᱮᱸ ᱠᱚᱞᱮᱡᱽ ᱨᱮ ᱵᱷᱚᱨᱛᱤ ᱡᱚᱠ ᱠᱷᱚᱱ ᱦᱩᱭᱮᱱᱟ ᱛᱚᱠᱷᱚᱱ ᱦᱩᱭ ᱮᱱᱟ ᱛᱚᱠᱷᱚᱱ ᱫᱚ ᱟᱹᱞᱤᱧ ᱫᱚ ᱢᱟᱱᱮ ᱩᱱᱟᱜ ᱮᱠᱴᱟ ᱥᱟᱱᱛᱟᱞᱤ ᱢᱤᱰᱤᱭᱟᱢ ᱛᱮᱫᱚ ᱩᱱᱟᱜ ᱮᱠᱴᱟ ᱵᱟᱭ ᱛᱟᱦᱮᱸ ᱠᱟᱱᱟ ᱡᱮ ᱥᱟᱱᱛᱟᱲ ᱫᱚ ᱩᱱᱟᱹᱜᱴᱟ ᱢᱟᱱᱮ
ᱛᱟᱸᱦᱮᱱ ᱠᱟᱱ ᱜᱮᱭᱟ ᱛᱚ᱾
ᱦᱩᱸ ᱦᱩᱸ ᱛᱟᱨᱯᱚᱨᱮ ᱟᱫᱚ ᱟᱹᱞᱤᱧ ᱦᱚᱸ ᱢᱟᱱᱮ ᱩᱱ ᱥᱚᱢᱚᱭ ᱞᱤᱧ ᱢᱚᱱᱮ ᱵᱟᱲᱟ ᱠᱮᱫᱮᱜᱼᱟ ᱡᱮ ᱥᱟᱱᱛᱟᱲᱤ ᱥᱮᱬᱟ ᱦᱩᱭᱩᱜᱼᱟ, ᱪᱤᱠᱟᱹᱛᱤᱧ ᱥᱮᱬᱟᱭᱟ ᱢᱤᱫ ᱥᱚᱯ ᱛᱟ ᱜᱟᱱ ᱯᱟᱲᱦᱟᱣ ᱵᱟᱲᱟ ᱠᱟᱹᱧ ᱚᱞ ᱵᱟᱲᱟ ᱠᱮᱫᱟᱹᱧ ᱠᱷᱩᱵ ᱤᱧ ᱪᱷᱩᱴᱟᱹᱣᱮᱱᱟ ᱠᱤᱱᱛᱩ ᱩᱸ ᱥᱮᱬᱟ ᱵᱟᱲᱟ ᱠᱮᱫᱮᱼᱟ ᱞᱤᱧ ᱠᱤᱪᱷᱩ᱾ ᱛᱟᱨᱯᱚᱨᱮ ᱟᱹᱲᱤ ᱥᱤᱜᱤᱞᱤᱧ ᱵᱩᱡᱷᱟᱹᱣ ᱠᱮᱫᱮᱜ ᱦᱟᱹᱴ ᱵᱟᱹᱧ ᱯᱟᱲᱦᱟᱜ ᱟᱫᱚ ᱥᱟᱱᱛᱟᱲ ᱛᱮᱫᱚ᱾ ᱟᱫᱚ ᱵᱟᱹᱞᱤᱧ ᱯᱟᱲᱦᱟᱣ ᱞᱮᱫ ᱟᱫᱚ ᱞᱚᱠᱰᱟᱣᱩᱱ ᱩᱱ ᱥᱚᱢᱚᱭ ᱫᱚ ᱚᱱᱮ ᱞᱚᱠᱰᱟᱣᱩᱱ ᱨᱮᱛᱚ ᱠᱚᱞᱮᱡᱽ ᱠᱚ ᱯᱟᱥ ᱟᱣᱩᱴ ᱟᱠᱟᱱᱟ ᱛᱚ
ᱦᱩᱸ ᱦᱩᱸ ᱦᱩᱸ ᱦᱩᱸ
ᱢᱟᱱᱮ ᱵᱟᱹᱧ ᱥᱮᱬᱟ ᱞᱮᱫᱼᱟ ᱟᱫᱚ ᱞᱚᱠᱰᱟᱣᱩᱱ ᱨᱮᱫᱚ ᱚᱲᱟᱜ ᱨᱮᱜᱮ ᱛᱟᱦᱮᱸ ᱦᱩᱭᱱᱟ ᱥᱚᱠᱛᱚ ᱫᱟᱬᱟ ᱦᱩᱭᱮᱱᱟ ᱚᱲᱟᱜ ᱨᱮ ᱜᱮ ᱥᱮᱸᱫᱽᱨᱟ ᱦᱟᱸᱰᱮᱱ ᱥᱮᱸᱫᱽᱨᱟ ᱱᱟᱸᱰᱮ ᱥᱮᱸᱫᱽᱨᱟ ᱟᱵᱚ ᱥᱟᱱᱛᱟᱲ ᱢᱟᱢ ᱵᱟᱲᱟᱭ ᱜᱮᱭᱟ ᱚᱲᱟᱜ ᱠᱚᱨᱮ ᱛᱟᱦᱮᱸ ᱞᱮᱱ ᱠᱷᱟᱱ ᱜᱮ ᱡᱚᱛᱚ ᱜᱮ ᱡᱩᱫᱤ ᱠᱚᱲᱟ ᱠᱚ ᱚᱲᱟᱜ ᱨᱮᱠᱚ ᱛᱟᱦᱮᱱᱟ ᱥᱚᱵ ᱫᱟᱬᱟ ᱚᱸᱰᱮ ᱥᱮᱸᱫᱽᱨᱟ ᱵᱤᱨ ᱥᱮᱸᱫᱽᱨᱟ ᱰᱮᱞᱤ ᱜᱮ ᱵᱤᱨ
ᱪᱮᱫ ᱢᱟ ᱜᱟᱡᱮ ᱜᱤ ᱵᱤᱨ ᱢᱮᱱᱟᱜ, ᱥᱮᱸᱫᱽᱨᱟ ᱢᱟᱠᱚ ᱪᱟᱞᱟᱜ ᱜᱮᱭᱟ᱾
ᱦᱮᱸ ᱦᱮᱸ ᱵᱟᱝ ᱟᱞᱮ ᱫᱚ ᱟᱨ ᱠᱟᱛᱷᱟ ᱦᱩᱭᱩᱜ ᱠᱟᱱᱟ ᱟᱞᱮ ᱫᱚ ᱰᱤᱥᱴᱤᱠ ᱞᱮ ᱯᱟᱲᱟᱜ ᱠᱟᱱᱟ᱾ ᱦᱮᱸ ᱦᱩᱸ ᱰᱤᱥᱴᱤᱠ ᱞᱮ ᱯᱟᱲᱟᱜ ᱠᱟᱱᱟ ᱠᱤᱱᱛᱩ ᱟᱞᱮ ᱫᱚ ᱥᱟᱺᱜᱤᱧᱚᱜ ᱜᱮᱭᱟᱞᱮ ᱡᱷᱟᱲᱜᱟᱢ ᱠᱷᱚᱱ ᱫᱚ ᱩᱸ ᱟᱫᱚ ᱱᱚᱰᱮ ᱫᱚ ᱢᱟᱱᱮ ᱡᱟᱸ ᱡᱟᱦᱟᱸ ᱞᱮᱠᱟ ᱵᱤᱨ ᱢᱮᱱᱟᱜᱼᱟ ᱦᱮᱸ ᱛᱟᱦᱮᱱ ᱜᱤᱭᱟᱹ ᱱᱚᱸᱰᱮ ᱡᱷᱟᱲᱜᱨᱟᱢ ᱨᱮ, ᱦᱩᱸ ᱠᱟᱛᱷᱟ ᱦᱩᱭᱩᱜ ᱠᱟᱱᱟ ᱛᱚ ᱢᱟᱱᱮ ᱟᱹᱰᱤ ᱥᱟᱺᱜᱤᱧ ᱜᱮᱭᱟᱞᱮ ᱡᱷᱟᱲᱜᱨᱟᱢ ᱠᱷᱚᱱ ᱫᱚᱞᱮ ᱦᱮᱸ
ᱵᱟᱝ ᱟᱢ ᱱᱤᱛᱚᱜ ᱚᱠᱟᱨᱮᱢ ᱛᱟᱦᱮᱱᱟ ᱡᱷᱟᱲᱜᱟᱨᱟᱢ ᱨᱮᱜᱮ
ᱱᱚᱣᱟ ᱠᱷᱟᱹᱛᱤᱨ ᱢᱟᱱᱮ ᱡᱷᱟᱲᱜᱨᱟᱢ
ᱦᱮᱞᱳ ᱡᱷᱟᱨᱜᱨᱟᱢ ᱨᱮᱜᱮ
ᱦᱮᱞᱳ ᱦᱮᱸ ᱦᱮᱸ ᱡᱷᱟᱲᱜᱨᱟᱢ ᱨᱮᱜᱮᱧ ᱛᱟᱦᱮᱱ ᱜᱮᱭᱟ
ᱨᱚᱲ ᱵᱮᱥ ᱴᱷᱤᱠ ᱵᱟᱹᱧ ᱟᱸᱡᱚᱢᱮᱫ ᱛᱟᱢᱟ
ᱟᱪᱪᱷᱟ ᱟᱫᱚ ᱵᱟᱨᱦᱮ ᱨᱮ ᱢᱤᱱᱟᱹᱧᱟ ᱛᱚ ᱠᱟᱹᱴᱤᱡ ᱦᱮᱞᱳ
ᱦᱩᱸ
ᱟᱫᱚ ᱠᱟᱛᱷᱟ ᱦᱩᱭᱩᱜ ᱠᱟᱱᱟ ᱵᱟᱦᱨᱮ ᱨᱮ ᱢᱤᱱᱟᱹᱧᱟ ᱛᱚ ᱥᱤᱠᱲᱤᱡ ᱦᱮᱞᱳ
ᱦᱮᱸ ᱟᱸᱡᱚᱢ ᱟᱸᱡᱚᱢ ᱫᱤᱧ ᱟᱸᱡᱚᱢ ᱫᱟᱹᱧ
ᱵᱟᱨᱦᱮᱨᱮ ᱢᱤᱱᱟᱧᱟ ᱛᱚ ᱥᱤᱠᱲᱤᱡ ᱠᱚ ᱜᱮᱜᱮᱨ ᱠᱟᱱᱟ ᱥᱤᱠᱲᱤᱡ ᱠᱚ ᱜᱮᱜᱮᱨ ᱠᱟᱱᱟ ᱛᱚ ᱚᱱᱟ ᱠᱷᱟᱹᱛᱤᱨ ᱠᱟᱹᱴᱤᱡ ᱟᱹᱪᱩᱨ ᱵᱟᱲᱟᱜ ᱠᱟᱱᱟᱱᱟᱹᱧ ᱛᱟᱣ ᱚᱸᱰᱮ ᱡᱷᱟᱲᱜᱨᱟᱢ ᱨᱮᱦᱚᱸ ᱡᱩᱫᱤ ᱱᱮᱴᱣᱟᱨᱠ ᱰᱤᱥᱴᱟᱵᱟᱭ ᱛᱟᱦᱚᱞᱮ ᱟᱛᱳ ᱫᱤᱥᱚᱢ ᱨᱮᱫᱚ ᱪᱮᱫ ᱪᱤᱠᱟᱹᱭᱟ ᱦᱩᱸ
ᱟᱪᱪᱷᱟ ᱚᱠᱟ ᱥᱟᱭᱤᱰ ᱨᱮ ᱪᱚᱝ ᱚᱠᱟ ᱥᱟᱭᱤᱰ ᱨᱮ ᱪᱚᱝ
ᱚᱱᱟ ᱰᱤ ᱮᱞ ᱮᱰ ᱠᱚᱞᱮᱡᱽ ᱥᱩᱨ ᱨᱮᱜᱮ
ᱚ ᱛᱟᱦᱮᱸ ᱵᱟᱲᱟᱜ ᱡᱷᱟᱲᱜᱨᱟᱢ ᱨᱮ ᱤᱧᱤᱧ ᱛᱟᱦᱮᱸᱞᱮᱱ ᱜᱮ ᱛᱟᱦᱮᱸᱱᱟ ᱚᱱᱟ ᱛᱮᱧ ᱞᱟᱭ ᱮᱫ ᱟ ᱱᱟᱼᱟᱭ ᱥᱩᱵᱷᱟᱥ ᱠᱚᱞᱚᱱᱤ ᱡᱟᱦᱟᱸ ᱠᱚ ᱢᱮᱛᱟᱜᱼᱟ ᱟᱨ ᱤᱭᱟᱹ ᱥᱟᱹᱜᱮᱱᱰᱤ ᱚᱱᱛᱮ
ᱟᱪᱪᱷᱟ ᱦᱩᱸ
ᱟᱨ ᱪᱮᱫ ᱪᱮᱫ ᱠᱚᱞᱮᱡᱽ ᱢᱮᱰᱤᱠᱮᱞ ᱠᱚᱞᱮᱡᱽ ᱥᱮ ᱪᱮᱫ ᱢᱤᱫᱴᱟᱝ ᱵᱮᱥ ᱢᱮᱱᱟᱜᱼᱟ, ᱱᱚᱛᱮ ᱨᱮ?
ᱦᱮᱸ ᱢᱮᱰᱤᱠᱮᱞ ᱠᱚᱞᱮᱡᱽ ᱢᱮᱱᱟᱜᱼᱟ᱾
ᱦᱮᱸ ᱚᱱᱛᱮ ᱨᱮᱜᱮ ᱛᱟᱦᱮᱸ ᱦᱩᱭ ᱞᱮᱱᱟ᱾ ᱠᱤᱪᱷᱩ ᱫᱤᱱ ᱫᱚ ᱵᱟᱝ ᱳᱭ ᱛᱤᱱ ᱢᱟᱥ ᱜᱟᱱ ᱛᱟᱦᱮ ᱦᱩᱭ ᱞᱮᱱᱟ᱾
ᱟᱪᱪᱷᱟ
ᱛᱟ ᱵᱟᱞᱮ ᱱᱤᱛᱚᱜ ᱫᱚ
ᱛᱟᱦᱞᱮ ᱱᱤᱱᱤᱛᱟᱹ ᱫᱚ ᱰᱤ ᱮᱞ ᱮᱰ ᱨᱮ ᱛᱤᱱᱟᱹᱜ ᱚᱠᱟ ᱥᱮᱢᱤᱥᱴᱟᱨ ᱪᱟᱞᱟᱜ ᱠᱟᱱᱟ? ᱥᱮ ᱰᱤ ᱮᱞ ᱮᱰ ᱨᱮᱫᱚ ᱥᱮᱢᱤᱥᱴᱟᱨ ᱵᱟᱭ ᱦᱩᱭᱩᱜ ᱟᱪᱪᱷᱟ
ᱫᱚ ᱵᱚᱞᱛᱮ ᱢᱟᱱᱮ ᱵᱟᱨ ᱥᱮᱨᱢᱟ ᱦᱳᱭᱳᱜᱼᱟ, ᱫᱩ ᱵᱚᱪᱷᱚᱨ ᱨᱮᱱᱟᱜ ᱠᱳᱨᱥ ᱠᱟᱱᱟ᱾ ᱢᱤᱫ ᱵᱚᱪᱷᱚᱨ ᱠᱚᱢᱯᱞᱤᱴ ᱠᱟᱱᱟ᱾
ᱵᱟᱝ ᱵᱚᱪᱷᱚᱨ ᱨᱮ ᱛᱤᱱᱟᱹᱜ ᱥᱮᱢᱤᱥᱴᱟᱨ ᱦᱩᱭᱩᱜᱼᱟ, ᱵᱟᱨᱭᱟ ᱥᱮ ᱢᱤᱫᱴᱮᱱ
ᱵᱚᱪᱷᱚᱨ ᱥᱮᱢᱤᱥᱴᱟᱨ ᱵᱟᱝ ᱱᱚᱰᱮ ᱥᱮᱢᱤᱥᱴᱟᱨ ᱥᱮᱢᱤᱥᱴᱟᱨ ᱫᱚ ᱵᱟᱟᱹᱪᱩᱜᱼᱟ᱾ ᱥᱮᱢᱤᱥᱴᱟᱨ ᱫᱚ ᱵᱟᱹᱱᱩᱜᱼᱟ ᱞᱟᱦᱟᱛᱮ ᱡᱮᱢᱚᱱ ᱞᱟᱦᱟᱛᱮ ᱠᱚᱞᱮᱡ ᱡᱚᱜ ᱫᱚ ᱵᱟᱝ ᱛᱟᱦᱮᱸ ᱠᱟᱱᱟ ᱡᱮ ᱢᱤᱫᱴᱟᱝ ᱮᱞᱥ ᱵᱟᱝ ᱯᱷᱟᱥᱴ ᱥᱮᱠᱮᱱᱰ ᱤᱭᱟᱨ ᱵᱟᱝ ᱛᱟᱦᱮᱸ ᱠᱟᱱᱟ᱾ ᱱᱚᱰᱮ ᱦᱚᱸ ᱤᱱᱠᱟᱹᱜ ᱜᱮ ᱢᱮᱱᱟᱜᱼᱟ ᱵᱚᱪᱷᱚᱨ ᱨᱮ ᱢᱤᱫ ᱫᱷᱟᱣ ᱯᱷᱟᱭᱱᱮᱞ ᱮᱠᱡᱟᱢ ᱦᱳᱭᱳᱜ ᱟᱨ ᱴᱮᱥᱴ ᱮᱠᱡᱟᱢ ᱦᱳᱭᱳᱜᱼᱟ ᱢᱤᱫ ᱫᱷᱟᱣ ᱚᱱᱟ ᱨᱮᱱᱟᱜ ᱳᱭ ᱢᱤᱫᱴᱟᱝ ᱤᱭᱟᱹ ᱨᱮᱫᱚ ᱠᱚᱢᱯᱞᱤᱴ ᱠᱟᱱᱟ ᱟᱨ ᱱᱚᱜ ᱚᱭ ᱱᱚᱣᱟᱴᱟᱜ ᱥᱮᱠᱮᱱᱰ ᱤᱭᱟᱨ ᱪᱟᱞᱟᱜ ᱠᱟᱱᱟ᱾ ᱫᱩᱦᱡᱟᱨ ᱥᱟᱚᱛᱟᱥ ᱨᱮᱱᱟᱜ ᱛᱤᱨᱤᱥᱮ ᱡᱩᱱ ᱛᱚ ᱟᱞᱮᱭᱟᱜ ᱠᱚᱢᱯᱞᱤᱴᱚᱜᱼᱟ᱾
ᱦᱩᱸ ᱟᱪᱪᱷᱟ
ᱦᱮᱸ
ᱦᱩᱸ ᱛᱟᱦᱚᱞᱮ ᱤᱱᱟᱹ ᱯᱚᱨᱮ ᱪᱮᱫ ᱵᱤᱱ ᱪᱮᱫ ᱮᱢ ᱪᱤᱠᱟᱹᱭᱟ ᱢᱚᱱᱮ ᱠᱟᱜᱼᱟ ᱵᱤᱱ
ᱟᱨ ᱰᱤᱞ ᱮᱰ ᱠᱚᱨᱟᱣ ᱠᱟᱛᱮᱫ ᱫᱚ ᱪᱮᱫ ᱛᱮᱚᱱ ᱪᱤᱠᱟᱹ ᱜᱟᱱᱚᱜᱼᱟᱟᱣ ᱠᱟᱛᱮ ᱥᱩᱫᱷᱩ ᱯᱨᱟᱭᱢᱟᱨᱤ ᱴᱮᱪᱟᱨ ᱦᱩᱭᱩᱜ
ᱦᱩᱸ
ᱢᱟᱱᱮ ᱱᱚᱜᱚᱭᱛᱚ ᱴᱮᱰ ᱠᱚ ᱢᱮᱱᱮᱫᱼᱟ ᱰᱤᱥᱮᱢᱵᱚᱨ ᱨᱮ ᱦᱩᱭᱩᱜᱼᱟ ᱴᱮᱴ ᱯᱚᱨᱤᱠᱠᱷᱟ ᱦᱮᱞ ᱚᱱᱟᱮ
ᱟᱫᱚ ᱦᱮᱸ ᱛᱚ ᱠᱟᱛᱷᱟ ᱦᱩᱭᱩᱜ ᱠᱟᱱᱟ ᱱᱤᱭᱟᱹ ᱫᱷᱟᱣ ᱱᱤᱭᱟᱹ ᱫᱷᱟᱣ ᱴᱮᱴ ᱠᱚ ᱦᱩᱭ ᱞᱮᱱᱠᱷᱟᱱ ᱛᱟᱦᱞᱮ ᱟᱯᱮ ᱠᱤ ᱫᱩᱲᱩᱵ ᱫᱟᱲᱮᱭᱟᱜ ᱟᱯᱮ ᱡᱮ ᱴᱮᱴ ᱨᱮ ᱯᱚᱨᱤᱠᱷᱟ ᱠᱚ ᱮᱢ
ᱦᱮᱸ ᱦᱮᱸ ᱟᱞᱮᱭᱟᱜ ᱡᱩᱫᱤ ᱨᱮᱡᱤᱥᱴᱨᱮᱥᱚᱱ ᱦᱩᱭᱩᱜᱼᱟ, ᱮᱸᱰᱮᱠᱷᱟᱱ ᱜᱮᱞᱮ ᱫᱩᱲᱩᱵ ᱫᱟᱲᱮᱭᱟᱜᱼᱟ᱾
ᱦᱩᱸ ᱟᱪᱪᱷᱟ ᱚᱸᱰᱮ ᱫᱚ ᱛᱤᱱᱟᱹᱜ ᱜᱟᱱ ᱜᱤᱫᱽᱨᱟᱹ ᱢᱮᱱᱟᱜ ᱯᱮᱭᱟ?
ᱱᱤᱛᱚᱜ ᱟᱯᱚ ᱱᱤᱛᱚᱜ ᱫᱚ ᱢᱟᱱᱮ ᱡᱟᱦᱟᱸᱭ ᱥᱮᱠᱮᱱᱰ ᱤᱭᱟᱨ ᱞᱟᱦᱟ ᱛᱮᱠᱚ ᱛᱟᱦᱮᱸ ᱠᱟᱱᱟ ᱩᱱᱠᱩ ᱫᱚᱠᱚ ᱩᱸᱰᱩ ᱟᱠᱟᱱᱟ᱾ ᱱᱤᱛᱚᱜ ᱫᱚ ᱟᱞᱮ ᱫᱚ ᱥᱮᱠᱮᱱᱰ ᱤᱭᱟᱨ ᱨᱮ ᱨᱟᱠᱟᱵ ᱠᱟᱱᱟ ᱞᱮ ᱛᱟᱦᱞᱮ ᱟᱞᱮ ᱱᱤᱛᱚᱜ ᱴᱳᱴᱟᱞ ᱢᱮᱱᱟᱜ ᱞᱮᱭᱟ ᱪᱷᱚᱛᱨᱤᱥ ᱡᱚᱱ
ᱦᱩ ᱟᱪᱪᱷᱟ ᱵᱟᱝ ᱦᱳᱥᱴᱮᱞ ᱨᱮ ᱦᱳᱥᱴᱮᱞ ᱨᱮ ᱴᱳᱴᱟᱞ ᱛᱤᱱᱟᱹᱜ ᱢᱮᱱᱟᱜ ᱠᱚᱣᱟ᱾
ᱛᱚ ᱱᱚᱸᱰᱮ ᱫᱚ ᱱᱚᱝᱠᱟ ᱱᱤᱭᱚᱢ ᱡᱮ ᱟᱢ ᱠᱚᱞᱮᱡ ᱨᱮ ᱵᱷᱚᱨᱛᱤ ᱞᱮᱱᱠᱷᱟᱱ ᱟᱢ ᱦᱚᱳᱥᱴᱮᱞ ᱨᱮᱫᱚ ᱛᱟᱦᱮᱸᱜ ᱞᱟᱜᱟᱣ ᱢᱮ
ᱟᱪᱪᱷᱟ ᱛᱟᱦᱞᱮ ᱱᱤᱛᱚᱜ ᱫᱚ ᱯᱷᱟᱥᱴ ᱤᱭᱟᱨ ᱦᱚᱸ ᱢᱮᱱᱟᱜ ᱠᱚᱣᱟ᱾
ᱯᱷᱟᱥᱴ ᱮᱭᱟᱨ ᱫᱚ ᱟᱫᱚ ᱵᱟᱹᱱᱩᱜ ᱠᱚᱣᱟ ᱱᱤᱛᱚᱜ ᱫᱚ ᱱᱤᱛ ᱫᱚ ᱟᱜ ᱟᱫᱚ ᱯᱷᱚᱨᱢ ᱯᱷᱤᱞᱟᱯ ᱪᱟᱞᱟᱜ ᱠᱟᱱᱟ ᱟᱴᱷᱨᱚ ᱛᱟᱨᱤᱠᱷ ᱦᱤᱞᱳ ᱯᱷᱚᱨᱚᱢ ᱯᱷᱤᱞᱟᱯ ᱨᱮᱱᱟᱜ ᱞᱟᱥᱴ ᱰᱮᱴ
ᱟᱪᱪᱷᱟ ᱟᱪᱪᱷᱟ ᱦᱩᱸ
ᱟᱵᱟᱨ ᱠᱩ ᱵᱷᱚᱨᱛᱤ ᱟᱠᱚ ᱩᱱᱠᱩᱣᱟᱜ ᱩᱰᱩᱜ ᱛᱮ ᱞᱟᱜᱟᱜᱼᱟ ᱳ ᱰᱤᱥᱮᱢᱵᱚᱨ ᱛᱤᱥ ᱠᱷᱚᱱ ᱩᱰᱩᱠᱚᱜᱼᱟ ᱥᱮ ᱥᱮᱯᱴᱮᱢᱵᱚᱨ ᱠᱷᱚᱱ ᱩᱰᱩᱠᱚᱜᱼᱟ᱾ ᱥᱮᱯᱴᱮᱢᱵᱚᱨ ᱚᱠᱴᱳᱵᱚᱨ ᱱᱚᱵᱷᱮᱢᱵᱚᱨ ᱡᱟᱱᱩᱣᱟᱨᱤ ᱯᱷᱮᱵᱽᱨᱣᱟᱨᱤ ᱫᱷᱟᱹᱵᱤᱡ ᱩᱰᱠᱚᱜᱼᱟ᱾
ᱟᱪᱪᱷᱟ
ᱟᱫᱚ ᱱᱚᱰᱮ ᱫᱚ ᱟᱨ ᱢᱟᱱᱮ ᱟᱵᱚ ᱥᱟᱱᱛᱟᱞ ᱠᱚᱣᱟᱜ ᱫᱚ ᱵᱷᱟᱜᱤ ᱜᱮ ᱥᱩᱡᱳᱜᱽ ᱥᱩᱵᱤᱫᱟ ᱢᱮᱱᱟᱜᱼᱟ᱾ ᱯᱷᱤᱯᱴᱤ ᱯᱟᱨᱥᱮᱱᱴ ᱫᱷᱟᱵᱤᱡ ᱠᱚ ᱦᱟᱛᱟᱣ ᱠᱩᱣᱟ
ᱦᱩᱸ ᱦᱩᱸ ᱦᱩᱸ
ᱚᱱᱠᱟᱜᱤ ᱢᱟᱱᱮ ᱡᱚᱛᱚ ᱠᱚᱣᱟᱜ ᱜᱮ ᱛᱟᱦᱮᱱᱟ ᱵᱤᱥᱮᱥ ᱠᱟᱭᱛᱮ ᱥᱟᱱᱛᱟᱞᱤ ᱠᱚᱣᱟᱜ ᱫᱚ ᱮᱥᱴᱤ ᱠᱚᱣᱟᱜ ᱫᱚ ᱡᱟᱹᱥᱛᱤ ᱜᱮ ᱥᱩᱡᱳᱜᱽ ᱥᱩᱵᱤᱫᱷᱟ ᱛᱟᱦᱮᱱᱟ
ᱦᱮᱸ ᱦᱮᱸ ᱟᱪᱪᱷᱟ
ᱦᱩ ᱚᱱᱠᱟ ᱵᱮᱯᱟᱨ ᱡᱚᱢ ᱵᱟᱲᱟ ᱠᱚᱫᱚ ᱦᱩᱭ ᱟᱠᱟᱱᱟ ᱥᱮ ᱵᱟᱝ
ᱡᱚᱢ ᱵᱟᱲᱟ ᱫᱚ ᱟᱹᱣᱨᱤᱭᱟ ᱟᱞᱮᱫᱚ ᱢᱮᱥ ᱨᱮᱞᱮ ᱛᱟᱦᱮᱱ ᱜᱮᱭᱟ ᱛᱚ ᱠᱟᱹᱴᱤᱡ ᱢᱟᱱᱮ ᱱᱤᱡᱮ ᱱᱤᱡᱮᱛᱮ ᱪᱚᱸᱫᱟ ᱠᱟᱛᱮ ᱛᱮ ᱡᱚᱢ ᱦᱩᱭᱩᱜᱼᱟ ᱟᱫᱚ ᱪᱚᱸᱫᱟ ᱠᱚ ᱟᱹᱣᱨᱤ ᱠᱚ ᱤᱥᱤᱱ ᱛᱟᱞᱮᱭᱟ ᱛᱤᱨᱮᱠᱚ ᱤᱥᱤᱱᱮᱫᱼᱟ ᱦᱟᱸᱜ ᱡᱚᱢ
ᱚ ᱦᱮ ᱱᱤᱡᱮ ᱛᱮᱜᱮ ᱤᱥᱤᱱ ᱦᱩᱭᱩᱜᱼᱟ
ᱦᱮᱸ ᱦᱩᱸ ᱟᱫᱚ ᱱᱚᱰᱮ ᱰᱷᱮᱨ ᱧᱚᱜ ᱜᱮᱭᱟᱞᱮ ᱠᱟᱹᱴᱤᱡ ᱢᱟᱱᱮ ᱪᱷᱚ ᱥᱟᱛ ᱡᱚᱱ ᱞᱮ ᱪᱚᱸᱫᱟᱭᱟ ᱛᱚ ᱢᱤᱫ ᱫᱤᱱ ᱢᱤᱫ ᱦᱚᱲ ᱪᱚᱸᱫᱟᱭᱟ
ᱦᱩᱸ
ᱟᱫᱚ ᱦᱮᱸ ᱚᱱᱟᱜᱮ ᱟᱨᱠᱤ ᱟᱡ ᱪᱮᱫ ᱞᱮᱠᱟ ᱪᱚᱸᱫᱟ ᱤᱥᱤᱱ ᱟᱞᱮᱭᱟᱭ ᱚᱱᱟᱜᱮᱞᱮ ᱡᱚᱢᱟ
ᱦᱩᱸ